ᱮᱹᱠᱮᱹᱛᱚ ᱜᱟᱞᱢᱟᱨᱟᱣ ᱜᱮ ᱥᱚᱛᱛᱳ ᱦᱚᱸ ᱾
ᱦᱮᱸ ᱚᱱᱟᱜᱤᱧ ᱞᱟᱹᱭᱫᱟ ᱾ ᱛᱤᱱᱟᱹᱜ ᱵᱤᱱ ᱜᱚᱞᱯᱚ ᱫᱟᱲᱮᱭᱟᱜ ᱠᱟᱱᱟ ᱜᱚᱞᱯᱚᱭ ᱵᱤᱱ ᱯᱷᱳᱱ ᱫᱚ ᱵᱟᱞᱮ ᱜᱮᱫ ᱫᱟ ᱤ-ᱦᱚ, ᱹ-ᱦᱚᱹ-, ᱦᱩᱸ ᱾ ᱦᱩᱸᱡ -ᱟᱦᱟ ᱼᱦᱟ ᱨᱚᱲ ᱟᱹᱲᱤᱥ ᱪᱟᱵᱟᱜ ᱠᱟᱱᱟ ᱾
ᱤᱧ ᱦᱚ ᱫᱚᱢᱮᱹᱦ ᱞᱟᱸᱫᱟᱦ ᱵᱩᱡᱷᱟᱹᱣ ᱤᱧ ᱴᱷᱤᱠ ᱾
ᱵᱟᱠᱷᱟᱡ ᱜᱮᱫᱚᱜ ᱠᱟᱱ ᱛᱟᱦᱮᱱᱟ ᱟᱡ ᱨᱮᱜᱮ ᱾
ᱦᱮᱸ ᱦᱮᱸ, ᱟᱢ ᱜᱮᱢ ᱜᱮᱫ ᱠᱮᱫᱟ?
ᱦᱮᱸ ᱵᱟᱠᱷᱟᱱ ᱫᱚ, ᱵᱚᱛᱨᱤᱥ ᱦᱩᱭᱩᱜ ᱠᱟᱱᱟ ᱤᱧ ᱧᱮᱞ ᱫᱟᱹᱧ᱾ ᱵᱟᱝ ᱜᱟᱱᱚᱜᱼᱟ ᱮᱦ-ᱦᱮ ᱟᱹᱲᱤᱥ ᱚᱜ ᱟᱠᱚ ᱩᱱᱠᱩ ᱟᱦ ᱥᱟᱸᱜ ᱟᱹᱲᱤᱥ ᱪᱟᱵᱟᱜ ᱟᱠᱚ ᱱᱩᱠᱚ ᱾
ᱠᱟᱛᱷᱟ ᱫᱚ ᱠᱟᱱ ᱜᱮᱭᱟ ᱵᱟᱝ ᱫᱚ ᱵᱟᱝ, ᱾ ᱠᱤᱲᱤᱡ-ᱠᱚᱲᱚᱡ -ᱠᱤᱲᱤᱡ-ᱠᱚᱲᱚᱡ ᱰᱷᱟᱭ ᱤᱱᱠᱟᱹ ᱜᱮ ᱤᱭᱟᱹ ᱟᱢᱟ ᱾ ᱚᱸᱜ‌ ᱚᱱᱠᱟᱜᱮᱧ ᱟᱸᱦ ᱟᱱᱟᱴᱟᱜ ᱫᱚ ᱯᱮᱨᱮᱡ ᱟᱠᱟᱱᱟ ᱱᱤᱭᱟᱹᱴᱟᱜ ᱦᱚᱸ ᱱᱟᱥᱮ ᱵᱟᱹᱠᱤ ᱦᱮᱱᱟᱜ ᱟᱠᱟᱫᱟ ᱦᱮᱸ ᱥᱮ ᱾ ᱟᱫᱚ ᱩᱱ ᱫᱷᱟᱶ ᱫᱚ ᱟᱢᱟᱜ ᱫᱚ ᱵᱟᱝ ᱜᱟᱱᱚᱜᱼᱟ, ᱟᱫᱚ ᱚᱱᱠᱟ ᱦᱚᱲ ᱵᱟᱠᱚ ᱧᱟᱢᱟᱜ ᱾ ᱦᱚᱭ, ᱜᱟᱞᱢᱟᱨᱟᱣ ᱨᱮ ᱤᱱᱴᱟᱨᱮᱹᱥᱴ ᱥᱟᱹᱨᱤᱜᱮ ᱵᱟᱝ ᱧᱟᱢᱚᱜ ᱠᱟᱱᱟ ᱥᱟᱱᱟᱢ ᱦᱚᱲ ᱥᱟᱶᱛᱮ ᱾ ᱯᱷᱳᱱ, ᱤᱥᱤᱱ ᱵᱟᱥᱟᱝ ᱦᱮᱸ ᱚᱱᱟ ᱨᱚᱦᱚᱭ ᱠᱚᱨᱮᱱᱟᱜ ᱠᱟᱛ ᱠᱟᱛᱷᱟ ᱜᱮ ᱠᱷᱟᱹᱞᱤ ᱠᱚ ᱞᱟᱹᱭᱟ ᱟᱫᱚ ᱤᱧ ᱫᱚ ᱠᱚᱲᱟ ᱠᱚᱛᱷᱳ ᱤᱪᱷᱟ ᱚᱱᱮ ᱚᱱᱟ ᱢᱚᱱ ᱠᱚᱨᱮᱧᱚᱜ ᱟᱹᱧ
ᱚᱜᱚᱞ ᱦᱚᱲ ᱛᱚ ᱜᱚᱞᱯᱷᱚ ᱟᱭᱟᱭ ᱟᱸᱜ ᱟᱸᱜ, ᱦᱚᱲ ᱦᱚᱸᱛᱚ ᱜᱚᱞᱯᱷᱚ ᱵᱟᱭ ᱧᱟᱢᱫᱟ ᱾ ᱟᱪ-ᱪᱷᱟ, ᱪᱮᱫ ᱠᱚ ᱞᱟᱹᱭᱟ ᱢᱤᱫᱴᱤᱡ ᱞᱟᱹᱭᱫᱟᱹᱧ?
ᱦᱮᱸ ᱾
ᱟᱸ, ᱠᱤᱞ ᱡᱟᱦᱟᱸ ᱵᱩᱡᱮᱜ ᱟᱢ ᱥᱮ?
ᱦᱮᱸ ᱦᱮᱸ ᱾
ᱚᱱᱟ ᱨᱮᱱᱟᱜ ᱥᱟᱱᱛᱷᱟᱞᱤ ᱫᱚ ᱪᱮᱫ ᱠᱟᱱᱟ?
ᱛᱩᱲᱤᱛᱛᱚ ᱾
ᱦᱮᱸᱦ?
ᱛᱩᱲᱤ -ᱛᱩᱲᱤ ᱾
ᱦᱮᱸᱦ?
ᱛᱩᱻᱻᱲᱤ ᱾
ᱚᱱᱟ ᱫᱚ ᱪᱮᱫ?
ᱛᱤᱞ ᱾
ᱫᱷᱮᱴ, ᱤᱥ- ᱥᱠᱤᱞ -ᱥᱠᱤᱞ ᱫᱚᱠᱠᱷᱚᱛᱟ ᱡᱟᱦᱟᱸ ᱾
ᱳᱻᱥ, ᱩᱸ ᱤᱥᱠᱤᱞᱮᱢ ᱞᱟᱹᱭ ᱠᱮᱫᱟ?
ᱦᱳᱭ, ᱫᱚᱠᱠᱷᱚᱛᱟ ᱡᱟᱦᱟᱸ ᱾
ᱫᱚᱠᱷᱚᱛᱟᱭ ᱤᱥᱠᱤᱞ, ᱾
ᱫᱚᱠᱠᱷᱚᱛᱟ ᱜᱮᱛᱚ ᱞᱟᱹᱭᱟᱠᱚ, ᱚᱱᱟ ᱨᱮᱱᱟᱜ ᱵᱟᱜ ᱥᱟᱱᱛᱟᱲᱤ ᱪᱮᱫ?
ᱠᱤᱲᱤ-ᱠᱚᱲᱚ, ᱠᱤᱲᱤ-ᱠᱚᱲᱚ, ᱠᱷᱟᱪᱟᱞ-ᱠᱷᱚᱪᱚᱞ ᱦᱟᱸᱦ, ᱴᱷᱤᱠ ᱱᱤᱛᱳᱜ ᱵᱟᱹᱧ ᱫᱤᱥᱟᱹᱭᱮᱫᱟ ᱦᱟᱯᱮ ᱾
ᱤᱧ ᱤᱧᱡᱷᱦᱚᱸ ᱵᱟᱹᱧ ᱵᱟᱲᱟᱭᱟ ᱢᱤᱫ ᱤᱱᱤᱭᱩ ᱢᱤᱴᱤᱝ ᱠᱚᱲᱟ ᱜᱤᱫᱽᱨᱟᱹ ᱩᱱᱤᱭ ᱞᱟᱹᱭᱮᱫ ᱛᱟᱦᱮᱱᱟᱭ ᱡᱮ ᱥᱠᱤᱞ ᱨᱮᱱᱟᱜ ᱥᱟᱱᱛᱟᱞᱤ ᱫᱚ ᱦᱩᱱᱟᱹᱨ ᱠᱟᱱᱟ, ᱦᱩᱱᱟᱹᱨ ᱠᱟᱱᱟ?
ᱦᱩᱱᱟᱹᱨ, ᱦᱮᱸ ᱴᱷᱤᱠ ᱤᱧᱦᱚᱸ ᱵᱟᱹᱧ ᱵᱩᱡᱽ ᱫᱟᱲᱮᱭᱟᱜ ᱠᱟᱱᱟ ᱾ ᱦᱩᱭ ᱦᱚᱸ ᱫᱟᱲᱮᱭᱟᱜᱼᱟ ᱱᱤᱭᱟᱹᱴᱟᱜ ᱜᱮ᱾ ᱟᱫᱚ ᱪᱮᱫ ᱞᱮᱠᱟ ᱟᱵᱚ ᱫᱚ ᱴᱮᱨᱟᱱᱥᱞᱮᱴᱟᱨ ᱴᱨᱟᱱᱥᱞᱮᱴ ᱟᱠᱟᱫᱟ ᱠᱚ ᱡᱟᱦᱟᱸ ᱞᱮᱠᱟ ᱦᱮᱸᱥᱮ ᱵᱟᱝ, ᱟᱥᱤ ᱤᱧ ᱪᱤᱠᱟᱹ ᱞᱮᱠᱟᱛᱮᱜᱮ ᱢᱚᱴᱟᱢᱩᱴᱤ ᱱᱤᱭᱟᱹ ᱥᱟᱶᱛᱮ ᱱᱤᱭᱟᱹ ᱢᱤᱞᱟᱹᱣ ᱦᱤᱡᱩᱜ ᱠᱟᱱ ᱥᱮ ᱢᱤᱞᱟᱹᱜ ᱠᱟᱱ ᱞᱮᱠᱟ᱾ ᱡᱩᱫᱤ ᱟᱹᱭᱠᱟᱹᱜᱼᱟ ᱱᱤᱭᱟᱹ ᱜᱮᱵᱚᱱ ᱦᱮᱸ ᱥᱟᱹᱨᱤ ᱭᱤᱭᱟ ᱟᱫᱚ ᱪᱮᱫ᱾
ᱤᱧ ᱫᱚ ᱵᱟᱹᱧ ᱵᱟᱲᱟᱭᱟ? ᱤᱧ ᱫᱚᱼᱼ ᱤᱧ ᱫᱚ ᱯᱳᱭᱞᱳᱧ ᱟᱸᱡᱚᱢ ᱠᱮᱫᱟ ᱾ ᱢᱟᱱᱮ ᱩᱱᱤᱜᱮ ᱞᱟᱹᱭ ᱤᱧ ᱞᱟᱹᱭᱟᱹᱧ ᱴᱚᱯᱤᱠ ᱛᱚ ᱢᱤᱫᱴᱮᱡ ᱧᱮᱞ ᱦᱩᱭᱩᱜᱼᱟ ᱾ ᱡᱮ ᱪᱮᱫ ᱪᱮᱫ ᱼᱼ ᱜᱚᱞᱯᱚ ᱜᱟᱱᱚᱜ ᱟᱫᱚ ᱩᱱᱤᱜᱮ ᱞᱟᱹᱭᱮᱫ ᱛᱟᱦᱮᱱᱟᱭ ᱡᱮᱼᱼ ᱱᱚᱣᱟ ᱪᱮᱛᱟᱱ ᱨᱮ ᱟᱨ ᱞᱟᱹᱭᱫᱟ ᱱᱚᱣᱟ ᱫᱚ ᱥᱟᱱᱛᱟᱞᱤ ᱛᱚ ᱦᱩᱱᱟᱹᱨ ᱠᱚ ᱞᱟᱹᱭᱟ ᱾ ᱛᱟᱦᱚᱞᱮᱼᱼ ᱟᱢ ᱡᱚᱠᱷᱚᱱᱮᱢ ᱨᱚᱲᱟ ᱚᱱᱟᱜᱮ ᱞᱟᱹᱭ ᱫᱟᱲᱮᱭᱟᱜ ᱟᱢ ᱥᱟᱨᱟᱠᱠᱷ ᱦᱩᱱᱟᱹᱨ ᱪᱮᱛᱟᱱ ᱨᱮ᱾ ᱛᱚ ᱤᱧᱜᱤᱧ ᱪᱮᱫ ᱠᱟᱜ ᱠᱟᱱ ᱛᱟᱦᱮᱱᱟ ᱡᱮ ᱤᱧᱜᱮ ᱵᱟᱹᱧᱼᱼ ᱢᱟᱱᱮ ᱚᱱᱟ ᱥᱟᱶ ᱵᱟᱹᱧᱼᱼ ᱵᱟᱹᱧ ᱥᱮᱱ ᱫᱟᱲᱮᱭᱟᱜ ᱠᱟᱱ ᱛᱟᱦᱮᱱᱟ, ᱵᱟᱹᱧ ᱞᱟᱹᱭ ᱫᱟᱲᱮᱭᱟᱜ ᱠᱟᱱ ᱛᱟᱦᱮᱱᱟ᱾ ᱚᱱᱟ ᱨᱮᱜᱮ ᱵᱟᱝᱢᱟ ᱩᱱᱤᱭᱟᱜ ᱫᱚ ᱠᱟᱹᱴᱤᱡ ᱵᱮᱥᱤ ᱯᱚᱭᱥᱟ ᱦᱮᱡ ᱟᱠᱟᱱ ᱛᱟᱭᱟ ᱾ ᱞᱟᱭ ᱫᱤᱧ ᱛᱟᱦᱚᱞᱮ ᱱᱚᱣᱟ ᱪᱮᱛᱟᱼᱼ ᱨᱮ ᱚᱠᱚᱭᱦᱟᱸ ᱵᱟᱠᱚ ᱜᱟᱞᱢᱟᱨᱟᱣ ᱠᱟᱫᱟ ᱤᱱᱟᱹ ᱠᱷᱟᱹᱛᱤᱨ ᱛᱮ ᱱᱟᱣᱟ ᱴᱚᱯᱤᱠ᱾
ᱱᱚᱣᱟ ᱴᱯᱤᱠ ᱵᱟᱝ, ᱚᱱᱟ ᱠᱷᱟᱛᱤᱨ ᱛᱮ ᱡᱟᱹᱥᱛᱤ ᱧᱚᱜ ᱠᱚ ᱮᱢᱟᱭ ᱠᱟᱱᱟ᱾
ᱛᱟᱨᱤᱡ ᱛᱮ
ᱦᱚᱸ ᱡᱟᱭ ᱦᱳᱜ
ᱤᱧ ᱫᱚ ᱱᱤᱛᱚᱜ ᱫᱚ ᱵᱟᱝ ᱜᱤᱧ ᱧᱮᱞ ᱮᱫᱟ ᱡᱮ ᱚᱠᱟᱴᱟᱜ ᱪᱤᱠᱟᱹᱜ ᱠᱟᱱᱟ ᱚᱠᱟ ᱵᱟᱝ ᱪᱤᱠᱟᱹᱜ ᱠᱟᱱᱟ ᱪᱟᱞᱟᱜ ᱠᱟᱱᱟ ᱪᱟᱞᱟᱜ ᱠᱟᱱᱟ᱾ ᱟᱨ ᱡᱚᱛᱚ ᱦᱚᱲᱜᱮ ᱧᱮᱞᱟᱠᱚ ᱵᱟᱠᱷᱟᱡ ᱤᱧᱼᱼ
ᱧᱮᱞ ᱟᱠᱚᱼᱼ
ᱦᱮᱸ ᱞᱟᱦᱟᱛᱮ ᱤᱱᱠᱟᱹ ᱜᱚᱞᱯᱚ ᱦᱩᱭᱩᱜ ᱠᱟᱱ ᱛᱟᱦᱮᱱᱟ ᱟᱹᱰᱤ ᱦᱚᱲ ᱦᱮᱡ ᱠᱟᱛᱮᱼᱼ ᱟᱹᱰᱤ ᱦᱚᱲ ᱜᱮ ᱢᱤᱛᱟᱹᱧ ᱠᱟᱱᱟ ᱠᱚ, ᱟᱢ ᱥᱟᱶᱟ ᱤᱧ ᱨᱚᱲ ᱞᱮᱫ ᱛᱟᱦᱮᱱᱟ ᱤᱱᱟᱹᱜ ᱜᱮ ᱠᱟᱱ ᱛᱤᱧᱟᱹ ᱢᱟᱱᱮ ᱵᱟᱝ ᱜᱟᱱ ᱠᱟᱱᱛᱤᱧᱟᱹ ᱟᱨ ᱤᱧᱜᱮ ᱪᱤᱠᱟᱹᱧ ᱵᱩᱡ ᱫᱟᱲᱮᱨᱮᱧ ᱞᱮ ᱟ ᱞᱤᱫᱤ ᱤᱧᱟᱹᱜ ᱫᱚ ᱴᱷᱤᱠ ᱜᱮᱭᱟ ᱤᱧ ᱫᱚᱧ ᱧᱮᱞ ᱫᱟᱹᱧ ᱤᱧᱟᱹᱜ ᱫᱚ ᱴᱷᱤᱠᱼᱼ ᱴᱷᱤᱠ ᱜᱮᱭᱟ ᱠᱤᱱᱛᱩ ᱩᱱᱠᱩᱣᱟᱜ ᱫᱚ ᱵᱟᱝ ᱜᱟᱱᱚᱜ ᱠᱟᱱᱟ᱾ ᱢᱟᱱᱮᱧ ᱡᱟᱸᱦᱟᱱᱟᱜ ᱜᱮ ᱪᱮᱫ ᱥᱚᱢᱚᱥᱥᱟ ᱠᱤ ᱡᱟᱹᱱᱤ ᱴᱮᱠᱱᱤᱠᱮᱞ᱾
ᱦᱮᱸ
ᱦᱮᱸ ᱟᱫᱚ ᱤᱧ ᱜᱮᱤᱧ ᱞᱟᱹᱭᱫᱟᱹᱧ ᱛᱚ ᱤᱧ ᱛᱚ ᱤᱧᱤᱧ ᱞᱟᱹᱭᱮᱫ ᱛᱟᱦᱮᱦᱱᱟ ᱡᱮ ᱟᱢᱟᱜ ᱡᱚᱫᱤ ᱢᱚᱱᱮ ᱦᱩᱭᱩᱜ ᱛᱟᱢᱟ ᱡᱮᱼᱼ ᱤᱧ ᱥᱟᱣ ᱨᱚᱲᱛᱮ ᱟᱢᱟᱜ ᱨᱤᱡᱮᱠᱴᱚᱜ ᱠᱟᱱ ᱛᱟᱢᱟ ᱛᱟᱦᱚᱞᱮ ᱠᱷᱟᱱ ᱟᱞᱚᱢ ᱨᱚᱲᱟ ᱤᱧ ᱥᱟᱣᱼᱼ ᱟᱢ ᱡᱩᱫᱤ ᱤᱧᱟᱹᱜ ᱨᱚᱲᱮᱢ ᱟᱸᱡᱚᱢ ᱮᱫᱟ ᱚᱱᱟᱼᱼ ᱱᱚᱝᱠᱟ ᱜᱮᱫ ᱜᱟᱱᱚᱜᱼᱟ ᱡᱮ ᱟᱢ ᱡᱩᱫᱤ ᱤᱧᱟᱹᱜ ᱨᱚᱲᱮᱢ ᱟᱸᱡᱚᱢᱮᱫ ᱛᱤᱧᱟᱹ ᱡᱮ ᱤᱧ ᱠᱟᱹᱱᱟᱹᱧ ᱛᱟᱦᱞᱮ ᱜᱮᱫ ᱢᱮ ᱠᱚᱞᱼᱼ ᱢᱟᱱᱮ ᱚᱱᱟ ᱫᱚ ᱵᱟᱝ ᱵᱩᱡᱟᱢ ᱡᱮ ᱚᱠᱚᱭ ᱴᱷᱮᱱ ᱫᱟᱜ ᱠᱟᱱᱟ ᱠᱚᱞᱼᱼ ᱟᱫᱚ ᱨᱮᱱᱰᱟᱢ ᱪᱟᱜᱼᱼ ᱡᱮ ᱱᱟᱢᱵᱟᱨ ᱦᱚᱸ ᱵᱟᱢ ᱧᱟᱢᱟ ᱧᱩᱛᱩᱢ ᱦᱚᱸ ᱵᱟᱢ ᱧᱟᱢᱟ ᱪᱮᱫ ᱦᱚᱸ ᱵᱟᱢ ᱧᱟᱢᱟ᱾
ᱪᱮᱫᱟᱜ ᱵᱟᱝ ᱫᱤᱥᱟᱹᱜ ᱠᱟᱱ ᱜᱮᱛᱚᱼᱼ
ᱵᱟᱝ ᱱᱚᱣᱟ ᱨᱮᱫᱚ ᱵᱟᱝ ᱮᱴᱟᱜ ᱨᱮ ᱟᱫᱚ ᱚᱱᱠᱟ ᱡᱮ ᱟᱢ ᱡᱩᱚᱫᱤ ᱟᱢ ᱢᱚᱛᱚ ᱵᱩᱡᱟᱢ ᱤᱧ ᱱᱤᱡᱮ ᱜᱮ ᱯᱷᱚᱱᱤᱧ ᱜᱮᱫ ᱛᱟᱱᱟ ᱤᱧ ᱜᱮ ᱵᱩᱡᱟ ᱡᱮ ᱚᱠᱚᱭ ᱠᱟᱱᱟ᱾ ᱩᱱᱤ ᱥᱟᱶ ᱵᱟᱢ ᱨᱚᱲ ᱦᱚᱪᱚ ᱠᱷᱟᱱ ᱜᱮᱫ ᱯᱚᱭᱥᱟ ᱧᱟᱢᱚᱜᱼᱟ ᱡᱟᱸᱦᱟ ᱧᱟᱢᱚᱜᱼᱟ᱾
ᱵᱟᱹᱱᱩᱜ ᱟᱠᱟᱫᱟ ᱫᱚᱨᱠᱟᱨ ᱦᱚᱸ ᱵᱟᱝ?
ᱵᱟ ᱵᱟᱝ ᱫᱚᱥ ᱴᱟᱠᱟ ᱩᱱᱟᱹᱜ ᱫᱚ ᱵᱟᱝ
ᱡᱟᱭᱦᱳᱠ ᱚᱱᱠᱟ ᱠᱟᱨᱚᱱ ᱟᱨ ᱢᱤᱫᱴᱟᱝ ᱛᱟᱦᱞᱚᱢ ᱠᱟᱹᱢᱤᱭᱮᱫ ᱛᱟᱦᱮᱸᱜ ᱟ ᱵᱟᱝᱼᱼ ᱦᱮᱸ ᱞᱟᱹᱭ ᱫᱚᱢ ᱞᱟᱹᱭ ᱟᱹᱫᱤᱧ ᱛᱟᱦᱮᱸᱫᱟᱼᱼ
ᱦᱮᱸ,
ᱟᱢᱜᱮᱧ ᱵᱟᱲᱟᱭᱟ᱾ ᱟᱢᱜᱤᱧ ᱵᱟᱲᱟᱭᱟ ᱡᱮ ᱟᱢᱮᱢ ᱜᱟᱞᱢᱟᱨᱟᱣᱤᱧᱟᱹ ᱚᱱᱟ ᱛᱟᱝᱜᱤ ᱛᱟᱲᱟᱜ ᱨᱮᱜᱮᱧ ᱛᱟᱦᱮᱱᱟ ᱛᱤᱨᱮ ᱚᱠ, ᱛᱚ ᱧᱟᱢᱟ ᱦᱮᱸ ᱦᱟᱛᱚᱛᱮ ᱡᱷᱚᱛᱚ ᱦᱚᱲᱟᱜ ᱜᱤᱧ ᱤᱭᱟᱹᱭ ᱛᱟᱠ, ᱡᱟᱦᱟᱸ ᱛᱤᱱᱟᱹᱜ ᱦᱳᱣᱟᱴᱥᱮᱯ ᱨᱮᱠᱚ ᱢᱮᱥᱮᱡ ᱟᱫᱤᱧ ᱦᱮᱱᱟᱜ ᱟᱠᱟᱫᱤᱧᱟ ᱵᱟᱝ, ᱩᱱᱠᱩᱣᱟᱜ ᱡᱷᱚᱛᱚ ᱰᱤᱞᱮᱴ ᱪᱟᱵᱟ ᱟᱠᱟᱫᱟ ᱠᱷᱟᱹᱞᱤ ᱟᱢᱟᱜ ᱜᱤᱧ ᱫᱚᱦᱚᱣ ᱟᱠᱟᱫᱟ ᱚᱱᱠᱟ ᱟᱫᱚᱢ ᱦᱚᱲ ᱜᱟᱞᱢᱟᱨᱟᱣ, ᱫᱚ ᱵᱟᱹᱱᱩᱜ ᱠᱟᱜ ᱠᱚ ᱥᱟᱹᱨᱤ ᱥᱟᱹᱨᱤᱜᱤᱧ ᱵᱟᱲᱟᱭᱟᱧ ᱟᱢ ᱜᱟᱞᱢᱟᱨᱟᱣᱤᱧ ᱜᱮᱭᱟᱢ ᱡᱟᱦᱟᱸ ᱛᱤ ᱨᱮᱜᱮ ᱡᱟᱦᱟᱸ ᱞᱮᱠᱟᱨᱮ ᱡᱩᱫᱤ ᱚᱠᱛᱚᱢ ᱧᱟᱢᱟ ᱱᱟᱥᱮ ᱫᱚᱢ ᱜᱟᱞᱢᱟᱨᱟᱣᱮᱱ ᱜᱮ᱾ ᱟᱨ ᱡᱩᱫᱤ ᱜᱟᱞᱟᱨᱟᱣ ᱞᱮᱦᱚᱸ ᱜᱟᱞᱢᱟᱨᱟᱣ ᱠᱮᱫ ᱞᱮᱠᱟᱧ ᱟᱹᱭᱠᱟᱹᱣ ᱠᱮᱫᱟ ᱡᱮ ᱵᱟᱝ ᱥᱟᱹᱨᱤᱜᱮ, ᱢᱤᱫᱴᱟᱝ ᱢᱚᱱᱮ ᱯᱷᱨᱮᱥᱚᱜ ᱠᱟᱱ ᱥᱟᱹᱨᱤ ᱥᱟᱹᱨᱤ ᱜᱮ᱾ ᱟᱨ ᱠᱚ ᱥᱟᱣ ᱛᱚ ᱟᱸᱜᱟ ᱠᱷᱚᱱ ᱢᱩᱪᱟᱹᱫ ᱫᱷᱟᱹᱵᱤᱜ ᱤᱧ ᱜᱟᱞᱢᱟᱨᱟᱣ ᱨᱮᱦᱚᱸ, ᱦᱮᱸ ᱜᱟᱞᱢᱟᱨᱟᱣ ᱦᱩᱭᱩᱜᱼᱟ ᱢᱤᱫᱴᱟᱝ ᱡᱟᱦᱟᱸ ᱫᱚ ᱦᱩᱭᱩᱜ ᱠᱟᱱᱟ ᱤᱧ ᱯᱩᱨᱟᱹᱣ ᱦᱩᱭᱩᱜ ᱛᱤᱧᱟᱹ ᱤᱱᱟ ᱞᱮᱠᱟᱨᱮ᱾
ᱫᱟᱜᱽ ᱠᱮᱟᱭ ᱦᱚᱞᱟ ᱟᱯᱮ ᱥᱮᱜ?
ᱟᱹᱰᱤ ᱱᱟᱥᱮ᱾ ᱤᱧ ᱚᱱᱟ ᱤᱥᱠᱩᱞ ᱨᱮᱧ ᱧᱮᱞ ᱞᱟᱦᱟ ᱞᱮᱱᱟ ᱚᱱᱟ ᱫᱷᱟᱨᱮ ᱫᱚ ᱫᱟᱜᱽ ᱜᱮ ᱵᱟᱹᱱᱩᱜ-ᱟ ᱨᱤᱢᱤᱞ ᱜᱤᱧ ᱧᱮᱞ ᱞᱮᱫ ᱟᱞᱮ ᱚᱲᱟᱜ ᱥᱮᱫ, ᱫᱚᱭ ᱫᱟᱜ
ᱦᱮᱸ, ᱟᱞᱮ ᱥᱮᱜ ᱦᱚᱸ ᱠᱚᱢᱮ ᱫᱟᱜᱽ ᱟᱠᱟᱫᱟ ᱵᱟᱭ ᱫᱟᱜᱽ ᱮᱫᱟ ᱫᱟᱜᱽ ᱜᱮ᱾
ᱤᱱᱟ ᱫᱷᱟᱨᱮ ᱯᱟᱥᱮ ᱜᱮᱛᱚ ᱟᱫᱚ ᱟᱯᱮᱭᱟᱜ ᱵᱮᱲᱟ ᱨᱟᱠᱟᱵ ᱫᱷᱟᱨᱮ ᱜᱮ ᱟᱞᱮᱭᱟᱜ ᱚᱲᱟᱜ ᱫᱚ᱾
ᱦᱮᱸ ᱟᱨ ᱪᱮᱝ ᱠᱚ ᱞᱟᱹᱭᱟ ᱤᱭᱟᱹ
ᱪᱮᱫ?
ᱟᱯᱮ ᱥᱮᱜ ᱠᱮᱱᱮᱞ ᱫᱚᱜ ᱵᱟᱝ ᱥᱮᱱᱚᱜ ᱜᱮᱭᱟ ᱥᱮ,
ᱪᱮᱫᱟᱜ ᱵᱟᱝ ᱦᱤᱡᱩᱜᱼᱟ ᱟᱯᱮ ᱫᱷᱟᱨᱮ ᱡᱳᱨᱮ ᱫᱟᱜᱽ ᱞᱮᱠᱷᱟᱱ ᱥᱮ ᱟᱞᱮ ᱥᱮᱫ ᱫᱟᱜᱽ ᱟᱯᱮᱭᱟᱜ, ᱠᱷᱮᱛ ᱨᱮᱱᱟᱜ ᱚᱲᱟᱜ ᱨᱮᱱᱟᱜ ᱫᱟᱜᱽ ᱡᱷᱚᱛᱚ ᱟᱞᱮ ᱥᱮᱜ ᱦᱤᱡᱩᱜᱼᱟ᱾ ᱤᱧ ᱟ ᱵᱩᱡᱽ ᱫᱟᱲᱮᱜ ᱠᱟᱹᱱᱟᱹᱧ ᱡᱮ ᱚᱠᱟ ᱛᱟᱞᱟ ᱢᱟᱞᱟ ᱨᱮ ᱫᱚ ᱚᱲᱟᱜ ᱫᱚ᱾ ᱞᱟᱹᱭ ᱦᱚᱪᱚᱭᱮᱫᱟ ᱟᱨ ᱚᱱᱛᱮᱱᱟᱜ ᱫᱟᱜᱽ ᱜᱮ ᱟᱞᱮᱥᱮᱫ ᱫᱚ ᱞᱤᱸᱜᱤ ᱟᱬᱜᱩᱣᱟ᱾ ᱟᱯᱮᱚ ᱟᱞᱮ ᱠᱷᱚᱱᱟᱜ ᱩᱥᱩᱞ ᱜᱮᱭᱟᱯᱮ,
ᱦᱮᱸ ᱟᱞᱮᱫᱚ ᱥᱩᱥᱩᱞ ᱜᱮᱭᱟᱞᱮ ᱱᱚᱛᱮ ᱫᱚ᱾
ᱦᱩᱸ ᱟᱯᱮ ᱥᱮᱱᱟᱜ ᱫᱟᱜᱽ ᱜᱮ ᱟᱞᱮ ᱥᱮᱫ ᱫᱚ᱾
ᱵᱟᱞᱮ ᱠᱮᱱᱮᱞ ᱫᱟᱜᱽ ᱪᱟᱞᱟᱜ-ᱟ ᱠᱮᱱᱮᱞ ᱫᱟᱜᱽ,
ᱦᱮᱸ ᱟᱫᱚ ᱚᱱᱮᱫᱚᱧ ᱞᱟᱹᱭᱫᱟ ᱟᱯᱮᱭᱟᱜ ᱚᱲᱟᱜ ᱨᱮᱱᱟᱜ ᱫᱟᱜᱽ ᱟᱞᱮᱭᱟᱜ ᱠᱮᱱᱮᱞ ᱨᱮ ᱵᱚᱞᱚᱜᱼᱟ᱾ ᱟᱨ ᱚᱱᱟ ᱫᱟᱜᱽ ᱜᱮ ᱟᱞᱮᱞᱮ ᱧᱟᱢᱟ᱾ ᱵᱟᱝᱮᱢ ᱵᱩᱡᱷᱟᱹᱣ ᱫᱟᱲᱮᱭᱫᱟ,
ᱚ, ᱚ ᱚᱱᱛᱮ ᱪᱟᱜ ᱠᱟᱱᱟ ᱫᱟᱜ᱾
ᱦᱳᱭ ᱦᱳᱭ ᱟᱹᱰᱤ ᱜᱷᱟᱹᱲᱤᱜ ᱩᱭᱦᱟᱹᱨ ᱠᱟᱱ ᱫᱚ,
ᱵᱟᱭ ᱤᱧ ᱢᱚᱱᱮᱭᱮᱫᱤᱧ ᱟᱠᱟᱥᱮᱫ ᱱᱚᱛᱮ ᱫᱚ ᱠᱮᱱᱮᱞ ᱫᱟᱜᱽ ᱵᱟᱝ ᱪᱟᱞᱟᱜᱼᱟ᱾
ᱦᱮᱸ,
ᱠᱮᱱᱮᱞ ᱫᱟᱜᱽ ᱪᱟᱞᱟᱜ ᱜᱮᱭᱟ ᱚᱱᱛᱮ ᱦᱚᱸ ᱜᱚᱴᱟ ᱥᱮᱫ ᱜᱮ ᱥᱮᱱᱚᱜ ᱠᱟᱱᱟ ᱦᱟᱱᱛᱮ ᱱᱟᱛᱮ ᱛᱮ᱾ ᱪᱟᱞᱟᱜ ᱜᱮᱭᱟ ᱚᱱᱟ ᱱᱟᱱᱦᱟ ᱱᱟᱱᱦᱟ ᱠᱮᱱᱮᱞ,
ᱦᱳᱭ ᱚᱱᱮ ᱱᱟᱱᱦᱟ ᱠᱮᱱᱮᱞ ᱨᱮᱱ ᱟᱞᱮ ᱫᱚ ᱦᱚᱲ ᱜᱮ ᱠᱟᱱᱟᱞᱮ ᱫᱚᱢᱮ ᱢᱟᱨᱟᱝ ᱟᱜ ᱠᱚᱫᱚ,
ᱵᱚᱲᱚ ᱠᱮᱱᱮᱞ ᱛᱚ ᱟᱞᱮᱜᱮᱞᱮ ᱦᱟᱢᱮᱴ ᱟᱠᱟᱫᱟ᱾
ᱦᱩᱸ ᱟᱫᱚ ᱢᱟᱜ ᱯᱷᱚᱛᱚᱲ ᱦᱚᱴᱚ ᱠᱟᱜ ᱦᱩᱭᱩᱜᱼᱟ᱾
ᱚ ᱢᱤᱫ ᱫᱟᱣ ᱯᱷᱚᱲᱮᱱ ᱠᱷᱟᱭ ᱫᱚ ᱞᱟᱦᱟ ᱵᱟᱨ ᱱᱤᱭᱟᱹ ᱞᱟᱦᱟ ᱵᱟᱨ ᱱᱤᱣ ᱜᱮᱧ ᱧᱮᱞ ᱠᱟᱜ᱾ ᱯᱩᱨᱟᱹ ᱢᱳᱰᱚᱜᱚᱜᱫᱟᱜ ᱨᱮᱱᱟᱜ ᱤᱭᱟᱹ ᱨᱟᱥᱛᱟ ᱰᱩᱵᱩᱡᱚᱜ ᱠᱟᱱ ᱛᱟᱦᱮᱫ
ᱴᱷᱤᱠ ᱮᱱᱟ ᱠᱷᱟᱹᱛᱤᱨ ᱛᱮᱜᱮ ᱛᱚ ᱟᱞᱮᱥᱮᱜ ᱦᱚᱸ ᱦᱟᱠᱩ ᱠᱚ ᱦᱮᱡ ᱞᱮᱱᱟ᱾
ᱥᱮᱱ ᱞᱮᱱᱟ ᱠᱚ ᱦᱟᱹᱠᱳ, ᱦᱟᱹᱠᱳ ᱠᱚ ᱥᱮᱱ ᱞᱮᱱᱟ ᱚᱱᱛᱮ
ᱵᱤᱨᱟᱴ ᱥᱮᱬᱟ ᱥᱮᱬᱟ ᱠᱚ ᱞᱟᱹᱭᱮᱫᱟ ᱠᱚ ᱢᱤᱫᱴᱟᱝ ᱜᱮ ᱟᱹᱲᱟᱹᱭ ᱠᱤᱞᱳ ᱛᱤᱱ ᱠᱤᱞᱳ ᱪᱟᱨ ᱠᱤᱞᱳ ᱪᱷᱚ ᱠᱤᱞᱳ ᱫᱷᱟᱹᱵᱤᱡ ᱠᱚ ᱥᱟᱵ ᱠᱟᱜ ᱠᱚᱣᱟ, ᱤᱧ ᱫᱚ ᱵᱟᱹᱧ ᱛᱟᱦᱮᱱ ᱜᱮᱭᱟ ᱚᱲᱟᱜ ᱨᱮ᱾
ᱤᱧ ᱦᱚᱸ ᱚᱲᱟᱜ ᱨᱮ ᱵᱟᱹᱧ ᱛᱟᱦᱮᱸ ᱠᱟᱱᱟ ᱛᱚᱠᱷᱚᱱ ᱫᱚ᱾
ᱚ
ᱢᱮᱥᱨᱤᱧ ᱛᱟᱦᱮᱸ ᱠᱟᱱᱟ ᱟᱨ ᱦᱤᱡᱩᱜ ᱛᱚᱠᱷᱚᱱ ᱢᱟᱱᱮ ᱢᱚᱬᱮᱵᱟᱨᱤ ᱟᱬᱜᱞᱮᱱ ᱛᱟᱦᱮᱸᱱᱟ᱾
ᱦᱩᱸ
ᱟᱨ ᱚᱱᱠᱟᱛᱮ ᱚᱲᱟᱜ ᱦᱮᱡ ᱮᱱᱟ ᱟᱫᱚ ᱧᱮᱞᱫᱟ ᱤᱭᱟᱹ ᱠᱟᱱᱟ ᱞᱟᱛᱟᱨ ᱠᱚ ᱚᱱᱟ ᱨᱟᱥᱛᱟ ᱞᱟᱛᱟᱨ ᱤᱭᱟᱹ ᱠᱷᱷᱟᱱᱟ ᱢᱟᱱᱮ ᱧᱩᱨᱩ ᱫᱟᱲᱮᱜᱼᱟ ᱨᱟᱥᱛᱟ
ᱟᱪᱪᱷᱟ ᱤᱱᱠᱟᱹ ᱜᱮ ᱦᱮᱸ
ᱛᱤᱱᱟᱹᱜ ᱛᱤᱱᱟᱹᱜ ᱵᱟᱨ ᱨᱟᱹᱯᱩᱫᱚᱜ ᱠᱟᱱᱟ ᱚᱸᱰᱮ ᱞᱟᱦᱟ ᱛᱮᱦᱚ ᱨᱟᱹᱯᱩᱫ ᱞᱮᱱ ᱛᱟᱦᱮ ᱰᱷᱮᱨᱫᱤᱱ ᱞᱟᱦᱟ᱾ ᱚᱱᱟ ᱡᱟᱭᱜᱟ ᱨᱮᱜᱮ ᱢᱚᱱᱮ ᱦᱚᱭ ᱟᱨᱚ ᱱᱤᱭᱟᱹ ᱵᱟᱨ ᱦᱚᱸ ᱨᱟᱹᱯᱩᱫ ᱮᱱᱟ᱾
ᱚ
ᱚᱱᱛᱳ ᱨᱮᱱ ᱦᱚᱲ ᱫᱚ ᱵᱷᱟᱥᱟᱣ ᱪᱟᱞᱟᱜ
ᱦᱮᱸ ᱦᱮ ᱸ ᱫᱚᱚᱢ ᱪᱤᱠᱟᱹᱭᱟ ᱢᱟ ᱞᱟᱹᱭ ᱢᱮ ᱨᱟᱹᱯᱩᱫᱚᱜ ᱠᱟᱱᱟ ᱱᱮᱛᱟᱨᱟᱜ ᱠᱟᱹᱢᱤ ᱤᱭᱟᱹ ᱠᱚᱣᱟᱜ ᱠᱟᱹᱢᱤ ᱦᱚᱨᱟ ᱛᱚ ᱧᱮᱞᱚᱜᱚᱜ ᱠᱟᱱᱟ ᱚᱱᱠᱟ ᱞᱮᱠᱟᱛᱮ ᱵᱟᱝ ᱠᱚ ᱠᱟᱹᱢᱤ ᱠᱟᱱᱟ᱾
ᱨᱳᱡᱜ ᱜᱮ ᱦᱤᱡᱩᱜ ᱜᱮᱭᱟ ᱠᱚ ᱧᱮᱞ ᱫᱚ ᱧᱮᱞ ᱫᱚ ᱫᱤᱱᱟᱹᱢ ᱠᱚ ᱦᱤᱡᱩᱜᱼᱟ ᱪᱮᱫᱠᱟ ᱪᱮᱠᱚ ᱪᱠᱚᱧᱮᱞ ᱫᱟ ᱱᱚᱣᱟ ᱟᱞᱮᱭᱟᱜ ᱱᱚᱣᱟ ᱪᱮᱱᱮᱞ ᱦᱚᱸ ᱤᱱᱠᱟᱹᱜ ᱠᱟᱱᱟ ᱟᱨ ᱫᱤᱱ ᱦᱤᱞᱳ ᱜᱮ ᱱᱤᱫ ᱦᱤᱞᱳ ᱜᱮ ᱦᱮᱡ ᱥᱮᱱᱚᱜ ᱠᱟᱱᱟ, ᱥᱟᱯᱷᱟᱭ ᱫᱟᱠᱚ ᱪᱤᱠᱟᱹᱭ ᱫᱟᱠᱚ ᱥᱟᱯᱷᱟ ᱥᱟ ᱯᱷᱟ ᱨᱮᱱᱟᱜ ᱡᱷᱮ ᱠᱚ ᱥᱟᱯᱷᱟᱭᱟ ᱞᱟ ᱵᱮᱥ ᱴᱷᱤᱠ ᱦᱚᱸ ᱵᱟᱠᱚ ᱥᱟᱯᱷᱟᱭᱟ, ᱡᱟᱦᱟᱸ ᱴᱷᱮᱱ ᱠᱚ ᱥᱟ ᱵᱟᱟᱹᱜᱤ ᱴᱚᱭᱟᱜ ᱠᱟᱱᱟ ᱠᱚ
ᱟᱪᱪᱷᱟ ᱟᱯᱮ ᱥᱮᱫ ᱛᱟᱦᱚᱞᱮ ᱵᱤᱧ ᱠᱤᱫᱤᱧ ᱠᱚ ᱪᱮᱫᱞᱮ ᱞᱮᱠᱟ?
ᱦᱩᱸ ᱵᱤᱧ ᱵᱤᱧ ᱫᱚ ᱛᱟᱦᱮᱱ ᱜᱮᱭᱟ ᱠᱚ, ᱩᱱᱟᱹᱜ ᱡᱟᱹᱥᱛᱤ ᱫᱚ ᱵᱟᱹᱱᱩᱜ ᱠᱚᱣᱟ ᱛᱚᱵᱮ ᱢᱮᱱᱟᱜ ᱠᱚᱜᱮ ᱧᱮᱞ ᱵᱟᱲᱟᱜ ᱜᱮᱭᱟ ᱠᱚ ᱛᱚ ᱧᱮᱧᱟᱢᱚᱜ ᱜᱮᱭᱟ ᱠᱚ ᱠᱚᱴᱟ ᱾
ᱦᱩᱸ ᱟᱞᱮ ᱦᱚᱸ ᱱᱚᱝᱠᱟ ᱱᱤᱭᱟᱹ ᱫᱷᱟᱣ ᱠᱚ ᱡᱷᱟᱞᱟᱣ ᱦᱚᱴᱚᱣᱟᱜ ᱞᱮᱭᱟ, ᱢᱟᱱᱮ ᱵᱟᱨ ᱥᱮᱨᱢᱟ ᱞᱟᱦᱟ ᱥᱮ ᱯᱮ ᱥᱮᱨᱢᱟ ᱞᱟᱦᱟ ᱾ ᱤᱧ ᱫᱚ ᱵᱟᱹᱧ ᱫᱤᱥᱟᱹᱭᱮᱫᱟ ᱟᱨ ᱞᱟᱦᱟ ᱫᱚ ᱟᱹᱰᱤ ᱪᱮᱦᱨᱟ ᱱᱟᱱᱟ ᱱᱟᱱᱟ ᱛᱟᱦᱮᱸ ᱠᱟᱱᱟ ᱥᱚᱰᱚᱜ ᱥᱚᱰᱚᱜ ᱪᱮᱛᱟᱱ ᱪᱮᱛᱟᱱ ᱜᱮ ᱛᱟᱦᱮᱸ ᱠᱟᱱᱟ, ᱵᱷᱟᱜᱮ ᱛᱟᱦᱮᱸ ᱠᱟᱱᱟ ᱦᱮᱸ ᱚᱸ ᱵᱷᱟᱥ ᱨᱮ ᱱᱮᱜ ᱱᱤᱭᱟᱹ ᱫᱷᱟᱣ ᱚᱱᱮ ᱠᱚ ᱡᱷᱟᱞᱟᱣ ᱦᱚᱴᱚ ᱯᱚᱨ ᱠᱮᱱᱮᱞ ᱱᱚᱝᱠᱟ ᱜᱮᱡᱟᱲ ᱠᱟᱱᱟ, ᱡᱟᱦᱟᱸ ᱫᱚ ᱵᱚᱛᱚᱨ ᱜᱮᱢ ᱟᱹᱭᱠᱟᱹᱣᱟ ᱠᱮᱱᱮᱞ ᱟᱲᱟᱛᱮ ᱛᱟᱲᱟᱢ ᱾
ᱦᱩᱸ
ᱟᱫᱚ ᱵᱤᱧ ᱯᱤᱧ ᱨᱮᱱᱟᱜ ᱵᱚᱛᱚᱨ ᱥᱮ ᱾
ᱠᱟᱛᱷᱟ ᱚᱱᱟ ᱠᱮᱱᱮᱞ ᱤᱭᱟᱹ ᱠᱟᱛᱷᱟ ᱜᱮ ᱚᱱᱟ ᱪᱤᱠᱟᱹ ᱵᱟᱲᱟ ᱠᱮᱫᱟ ᱠᱚ ᱩᱱ ᱠᱷᱚᱱᱟᱜ ᱜᱮ ᱠᱟᱥᱤ ᱦᱮᱡ ᱮᱱᱟ ᱚᱠᱟ ᱥᱮᱫ ᱠᱷᱚᱪᱚ ᱾ ᱵᱟᱠᱷᱟᱡ ᱵᱟᱝ ᱛᱟᱦᱮᱱ ᱠᱟᱱᱟ ᱞᱟᱦᱟ ᱛᱮᱫᱚ ᱾ ᱟᱫᱚ ᱥᱟᱯᱷᱟᱭ ᱫᱟᱠᱚ ᱱᱩᱠᱩ ᱫᱚ ᱚᱱᱠᱟ ᱫᱚ ᱵᱟᱠᱚ ᱫᱚᱦᱚ ᱠᱟᱜᱼᱟ ᱾ ᱥᱟᱯᱷᱟᱭᱟᱠᱚ ᱠᱮᱱᱮᱞ ᱯᱟᱲ ᱫᱚ ᱵᱟᱠᱷᱟᱡ ᱡᱮ ᱠᱟᱥᱤ, ᱨᱩᱸ ᱛᱟᱞᱟᱛᱮ ᱛᱟᱲᱟᱢ ᱨᱮᱱᱟᱜ ᱠᱟᱹᱴᱤᱡ ᱪᱩᱞᱩᱝ ᱨᱟᱥᱛᱟ ᱛᱟᱦᱮᱱᱟ ᱾
ᱟᱪᱪᱷᱟ ᱟᱯᱮᱭᱟᱜ ᱦᱚᱸ!
ᱟᱫᱚ ᱵᱟᱠᱷᱟᱡ ᱵᱟᱝ ᱛᱟᱦᱮᱱᱟ ᱠᱟᱥᱤ ᱫᱚ! ᱠᱤ ᱡᱟᱞᱟ
ᱚᱠᱟᱴᱟᱜ ᱠᱮᱦᱚᱸ ᱦᱮᱸ ᱪᱤᱱᱛᱟᱹᱭ ᱫᱟᱹᱧ ᱦᱮᱥᱮ,
ᱩᱭᱦᱟᱹᱨ ᱛᱮᱦᱚᱸ ᱵᱟᱢ ᱧᱟᱢᱟ ᱾
ᱦᱮᱸ
ᱪᱤᱱᱛᱟᱹ ᱛᱮᱦᱚᱸ ᱵᱟᱢ ᱧᱟᱢᱟ ᱾
ᱦᱩᱸ ᱵᱟᱹᱧ ᱧᱟᱢ ᱜᱮᱭᱟ ᱟᱹᱰᱤ ᱪᱮᱥᱴᱤ ᱵᱟᱹᱧ ᱧᱟᱢ ᱫᱟᱲᱮ ᱭᱟᱫᱟ ᱾ ᱦᱮᱸ ᱜᱚᱴᱟ ᱦᱟᱱᱛᱮ ᱱᱟᱛᱮ ᱟᱹᱭᱩᱨ ᱵᱟᱲᱟᱭᱮᱱ ᱛᱤᱧᱟ ᱢᱚᱱᱮ ᱠᱚ ᱾ ᱟᱹᱣᱨᱤ ᱥᱮ!
ᱡᱚᱢ ᱵᱟᱲᱟ ᱦᱩᱭ ᱱᱟ ᱥᱮ
ᱵᱟᱝ ᱵᱟᱝ ᱟᱹᱣᱨᱤ ᱦᱩᱭᱩᱜᱼᱟ ᱾ ᱟᱨ ᱪᱮᱫ ᱪᱮᱫ ᱮᱢ ᱡᱚᱢᱟ ᱱᱤᱛᱳᱜ ᱫᱚ?
ᱠᱷᱟᱹᱡᱟᱹᱲᱤ ᱟᱨ ᱨᱩᱴᱤ ᱦᱚᱸ ᱨᱩᱴᱤᱭᱮᱫ ᱜᱮᱭᱟ ᱠᱚ ᱚᱱᱟ ᱨᱩᱴᱤᱧ ᱨᱮᱢᱟ ᱨᱩᱴᱤ ᱫᱚ ᱵᱟᱝ ᱡᱚᱢ ᱥᱟᱱᱟᱧ ᱠᱟᱱᱟ ᱠᱷᱟᱹᱡᱟᱹᱲᱤ ᱜᱮᱧ ᱡᱚᱢᱟ ᱾
ᱠᱷᱟᱹᱡᱟᱹᱲᱤ ᱜᱮ
ᱯᱚᱨᱮ ᱛᱮ ᱫᱟᱠᱟ ᱫᱤᱧ ᱡᱚᱢᱟ ᱦᱟᱸᱜ ᱾
ᱞᱟᱹᱭᱫᱟᱤᱧ ᱤᱭᱟᱹ ᱟᱨ ᱢᱤᱫ ᱫᱷᱟᱣ
ᱦᱮᱸ
ᱡᱩᱫᱤ ᱦᱮᱱᱟᱜ ᱠᱷᱟᱱ ᱟᱨ ᱵᱟᱝᱠᱷᱟᱱ ᱫᱚ ᱪᱮᱫ ᱤᱧ ᱞᱟᱹᱭᱟ ᱾
ᱦᱮᱸ
ᱴᱷᱤᱠ